ᱦᱮᱸ ᱜᱚᱝᱠᱮ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱ ᱜᱮᱭᱟ᱾
ᱟᱪᱪᱷᱟ, ᱛᱟᱦᱞᱮ ᱪᱤᱠᱟᱹᱭ ᱫᱟᱵᱤᱱ ᱱᱤᱛᱚᱜ ᱫᱚ?
ᱦᱚᱸᱜ-ᱚᱭ ᱫᱩᱲᱩᱵ ᱵᱟᱲᱟ ᱦᱩᱭ ᱠᱟᱱᱟ ᱦᱚᱨ ᱫᱷᱟᱨᱮ ᱜᱮ ᱱᱤᱛᱚᱜ ᱫᱚ, ᱟᱨ ᱠᱟᱹᱴᱤᱡ ᱡᱤᱨᱟᱹᱣ ᱵᱟᱲᱟ ᱦᱩᱭᱩᱜ ᱠᱟᱱᱟ ᱟᱨᱠᱤ᱾
ᱚ᱾ ᱟᱨ ᱛᱟᱦᱞᱮ ᱡᱚᱢ ᱟᱹᱞᱤᱧ ᱦᱚᱸ ᱚᱲᱟᱜ ᱨᱮᱜᱮ ᱢᱮᱱᱟᱜ ᱞᱤᱧᱟᱹ ᱚᱲᱟᱜ ᱠᱚᱨᱮ ᱜᱮ ᱱᱚᱛᱮ ᱢᱟ ᱫᱟᱜ ᱮᱫᱟᱭ ᱥᱮᱛᱟᱜ ᱠᱷᱚᱱᱟᱜ ᱜᱮ᱾ ᱟᱞᱮ ᱥᱮᱫ᱾ ᱟᱨ ᱵᱟᱫᱽ ᱠᱚᱨᱮ ᱦᱚᱸ ᱫᱚᱢᱮ ᱫᱟᱜ ᱠᱟᱜ-ᱟᱭ᱾ ᱵᱟᱹᱫᱽ ᱵᱟᱹᱦᱩᱟᱹᱲ ᱠᱚᱨᱮ ᱪᱟᱯᱮ ᱟᱠᱟᱜ ᱫᱟᱜ ᱠᱚ᱾ ᱪᱟᱥ ᱠᱟᱹᱢᱤ ᱟᱹᱣᱨᱤ ᱞᱮ ᱟᱨᱟᱢᱵᱚᱭᱟ ᱱᱟᱦᱟᱜ᱾
ᱛᱟᱯᱚᱨᱮ ᱡᱚ, ᱛᱟᱦᱞᱮ ᱴᱚᱯᱤᱠ ᱞᱤᱭᱮ ᱢᱤᱫᱴᱟᱝ ᱞᱟᱝ ᱜᱟᱨᱢᱟᱭ ᱞᱮᱜᱮ ᱥᱮ ᱪᱮᱫ?
ᱦᱮᱸ ᱦᱮᱸ ᱴᱚᱯᱤᱠ ᱤᱫᱤ ᱠᱟᱛᱮ ᱜᱟᱞᱢᱟᱨᱟᱣ ᱞᱮᱠᱷᱟᱱ ᱜᱮ ᱱᱟᱯᱟᱭᱚᱜ-ᱟ᱾
ᱟᱪᱪᱷᱟ, ᱟᱪᱪᱷᱟ ᱚ, ᱚᱱᱛᱮ ᱵᱚᱸᱜᱟ ᱵᱩᱨᱩ ᱠᱚᱨᱮᱱᱟᱜ ᱵᱮᱯᱟᱨ ᱛᱮ ᱠᱟᱹᱴᱤᱡ ᱢᱟᱱᱮ ᱟ ᱡᱚ ᱵᱩᱨᱩ ᱵᱚᱸᱜᱟ ᱦᱤᱡᱩᱜ-ᱟ, ᱚᱱᱛᱮ ᱪᱮᱜᱠᱟ ᱦᱩᱭᱩᱜ ᱜᱮᱭᱟ ᱵᱚᱸᱜᱟ ᱠᱚ ᱚᱱᱟ ᱵᱮᱯᱟᱨ ᱚᱱᱛᱮ ᱟᱯᱮ ᱥᱮᱫ ᱜᱟᱞᱢᱟᱨᱟᱣ ᱦᱩᱭ ᱠᱚᱜ-ᱟ ᱟᱨᱠᱤ᱾
ᱟᱪᱪᱷᱟ ᱟᱪᱪᱷᱟ ᱦᱮᱸ ᱟᱨ ᱱᱟᱯᱟᱭ
ᱡᱟᱦᱮᱨ ᱵᱚᱸᱜᱟ ᱚᱱᱟ ᱚᱠᱛᱮ
ᱟᱪᱪᱷᱟ ᱟᱪᱪᱷᱟ, ᱦᱮᱸ ᱱᱟᱯᱟᱭᱚᱜ ᱜᱮᱭᱟ᱾
ᱵᱟᱦᱟ ᱵᱚᱸᱜᱟ ᱦᱳ
ᱦᱩᱸ ᱦᱩᱸ᱾
ᱟᱪᱪᱷᱟ ᱜᱚᱝᱠᱮ ᱟᱯᱮ ᱚᱱᱛᱮ ᱫᱚ ᱛᱟᱦᱞᱮ ᱚᱱᱟ ᱵᱚᱸᱜᱟ ᱵᱩᱨᱩ ᱪᱮᱫ ᱞᱮᱠᱟ ᱦᱩᱭᱩᱜ ᱜᱮᱭᱟ ᱢᱟᱱᱮ? ᱢᱟᱜ ᱢᱚᱬᱮ ᱛᱷᱮᱠᱮ ᱵᱟᱦᱟ ᱵᱚᱸᱜᱟ ᱚᱱᱟ ᱛᱤᱱᱟᱹᱜ ᱫᱤᱱ ᱦᱩᱭᱩᱜ ᱜᱮᱭᱟ ᱢᱟᱱᱮ ᱚᱱᱟᱞᱤᱧ ᱠᱷᱩᱞᱤ?
ᱦᱩᱸ, ᱟᱸᱻ ᱦᱩᱭᱩᱜ ᱜᱮᱭᱟ ᱟᱞᱮ ᱱᱚᱛᱮ ᱡᱟᱦᱟᱸ ᱵᱚᱸᱜᱟ ᱵᱩᱨᱩ ᱠᱚ ᱟᱹᱰᱤ ᱱᱟᱯᱟᱭ ᱛᱮᱜᱮ ᱵᱷᱟᱜᱮ ᱵᱷᱟᱵᱽ ᱛᱮᱜᱮ ᱦᱩᱭᱩᱜ-ᱟ ᱟᱫᱚ᱾ ᱟᱨ ᱥᱮᱨᱢᱟ ᱨᱮᱱᱟᱜ ᱮᱛᱚᱦᱚᱵ ᱫᱤᱱ ᱠᱷᱚᱱᱟᱜ ᱜᱮ ᱟᱵᱚ ᱢᱟ ᱢᱟᱜᱽ ᱵᱚᱸᱜᱟ ᱠᱷᱚᱱᱟᱜ ᱜᱮ ᱟᱵᱚᱣᱟᱜ ᱥᱟᱱᱛᱟᱲ ᱠᱚᱣᱟᱜ ᱫᱚ ᱥᱮᱨ ᱱᱟᱣᱟ ᱥᱮᱨᱢᱟ ᱮᱦᱚᱵᱚᱜ ᱠᱟᱱᱟ᱾ ᱢᱟᱜᱽ ᱵᱚᱸᱜᱟ ᱠᱷᱚᱱᱟᱜ ᱡᱮᱢᱚᱱ ᱢᱟᱜᱽ ᱥᱟᱞᱮ ᱦᱩᱭᱩᱜ-ᱟ ᱢᱟᱜᱽ ᱵᱚᱸᱜᱟᱟᱨᱮ᱾ ᱟᱨ ᱡᱮᱻ ᱦᱚᱸᱜ-ᱚᱭ ᱵᱟᱦᱟ ᱵᱚᱸᱜᱟ ᱚᱠᱛᱚ ᱥᱮ ᱯᱷᱟᱹᱜᱩᱱ ᱵᱚᱸᱜᱟ, ᱯᱷᱟᱹᱜᱩᱱ ᱪᱟᱹᱛ ᱵᱚᱸᱜᱟ ᱚᱠᱛᱚ᱾ ᱟᱨ ᱵᱟᱦᱟ ᱦᱚᱸ ᱦᱩᱭᱩᱜ ᱛᱟᱞᱮ ᱜᱮᱭᱟ ᱵᱟᱦᱟ ᱵᱚᱸᱜᱟ ᱦᱩᱭᱩᱜ-ᱟ, ᱤᱱᱟᱹ ᱛᱟᱭᱚᱢ ᱢᱟᱜ ᱢᱚᱬᱮ ᱦᱩᱭᱩᱜ ᱜᱮᱭᱟ, ᱢᱟᱜ ᱢᱚᱬᱮ ᱫᱚ ᱟᱞᱮᱭᱟᱜ ᱢᱟ ᱢᱚᱬᱮ ᱥᱮᱨᱢᱟ ᱚᱱᱛᱚᱨ ᱚᱱᱛᱚᱨ ᱦᱩᱭᱩᱜ ᱛᱟᱞᱮᱭᱟ ᱢᱟᱜ ᱢᱚᱬᱮ ᱠᱚᱫᱚ᱾
ᱦᱮᱸ ᱦᱮᱸ᱾ ᱦᱳᱭ, ᱚᱱᱠᱟ ᱜᱮᱛᱚ ᱚᱱᱟ ᱢᱟ ᱢᱟᱜᱽᱢᱚᱬᱮ ᱠᱚᱫᱚ ᱚᱱᱠᱟ ᱜᱮ ᱦᱳᱭᱳᱜ-ᱟ᱾ ᱢᱚᱬᱮ, ᱦᱳᱭ᱾
ᱢᱚᱬᱮ ᱥᱮᱨᱢᱟ᱾
ᱢᱚᱬᱮ ᱥᱮᱨᱢᱟ ᱚᱠᱛᱚ ᱦᱳᱭᱳᱜ-ᱟ, ᱦᱳᱭ ᱟᱨ ᱚᱱᱟ ᱵᱟᱦᱟ ᱵᱚᱸᱜᱟ, ᱵᱟᱦᱟ ᱵᱚᱸᱜᱟ ᱫᱚ ᱢᱟᱱᱮ ᱢᱚᱱᱮ ᱠᱟᱜ ᱢᱮ ᱵᱟᱦᱟ ᱵᱚᱸᱜᱟ ᱦᱳᱭᱳᱜ ᱠᱟᱱᱟ ᱟᱯᱮ ᱟᱛᱳ ᱨᱮ, ᱚᱱᱟ ᱫᱚ‍ ᱛᱤᱱᱳᱜ ᱫᱤᱱ ᱦᱳᱭᱳᱜ-ᱟ, ᱚᱱᱟ ᱵᱟᱦᱟ ᱵᱚᱸᱜᱟ ᱴᱟᱜ᱾
ᱚᱻ᱾ ᱟᱞᱮ ᱟᱛᱳ ᱨᱮᱢᱟ ᱵᱟᱦᱟ ᱵᱚᱸᱜᱟ ᱫᱚ ᱦᱩᱭᱩᱜ-ᱟ, ᱯᱮ ᱫᱤᱱ ᱦᱩᱭᱩᱜ-ᱟ᱾ ᱵᱟᱦᱟ ᱵᱚᱸᱜᱟ ᱩᱢ ᱦᱩᱭᱩᱜ-ᱟ, ᱥᱟᱹᱨᱫᱤ ᱦᱩᱭᱩᱜ-ᱟ ᱟᱨ ᱢᱤᱫᱴᱮᱱ ᱡᱟᱦᱟᱸᱭ ᱫᱩᱞᱟᱹᱱᱰᱤ ᱥᱮ ᱦᱮᱸ ᱦᱮᱸ ᱵᱟᱥᱠᱮ ᱵᱟᱦᱟ᱾ ᱚᱱᱟ ᱦᱩᱭᱩᱜ-ᱟ ᱟᱨᱠᱤ᱾
ᱦᱮᱸ, ᱯᱮ ᱫᱤᱱ ᱜᱮ ᱦᱳᱭᱳᱜ-ᱟ ᱛᱚ ᱦᱳᱭ ᱟᱞᱮ ᱱᱚᱛᱮ ᱦᱚᱸ ᱟᱞᱮ ᱛᱮ ᱦᱚᱸ ᱯᱮ ᱫᱤᱱ ᱜᱮ ᱦᱳᱭᱳᱜ-ᱟ᱾ ᱯᱨᱚᱛᱷᱚᱢ ᱫᱤᱱ ᱫᱚ ᱚᱱᱟ ᱩᱢᱟᱠᱚ ᱦᱮᱸ ᱥᱮ ᱛᱟᱨᱯᱚᱨ ᱫᱚ ᱥᱟᱨᱫᱤ᱾ ᱥᱟᱹᱨᱫᱤᱭᱟᱠᱚ ᱮᱱ ᱦᱤᱞᱳᱜ ᱫᱚ ᱥᱟᱹᱨᱫᱤ ᱵᱚᱸᱜᱟ ᱢᱟᱱᱮ ᱵᱚᱸᱜᱟ᱾ ᱟᱨ ᱞᱟᱥ ᱦᱤᱞᱳᱜ ᱫᱚ ᱚᱱᱮ ᱵᱟᱥᱠᱮᱭᱟᱜ ᱦᱳᱭᱳᱜ-ᱟ ᱫᱟᱜ ᱫᱩᱞ ᱠᱚ᱾
ᱵᱟᱦᱟ ᱵᱟᱥᱠᱮ ᱫᱟᱜ ᱫᱩᱞ ᱠᱚ ᱦᱩᱭᱩᱜ-ᱟ, ᱟᱪᱪᱷᱟ ᱦᱚᱜ-ᱚᱭ ᱡᱟᱦᱟᱸ ᱫᱟᱜ ᱫᱩᱞ ᱡᱮ ᱦᱩᱭᱩᱜ-ᱟ, ᱟᱯᱮ ᱫᱚ ᱫᱟᱜ ᱠᱚ ᱫᱟᱜ ᱠᱚᱜᱮᱯᱮ ᱫᱩᱞ ᱡᱩᱱᱤᱡ-ᱟ ᱥᱮ ᱟᱨᱠᱷᱟᱱ ᱱᱚᱜ-ᱚᱭ ᱞᱟᱦᱟᱛᱮ ᱧᱮᱞ ᱠᱟᱱ ᱜᱮᱭᱟ ᱱᱚᱜ-ᱚᱭ ᱨᱚᱝ ᱠᱚ ᱚᱡᱚᱜᱟ ᱟᱨ ᱡᱮᱢᱚᱱ ᱠᱩᱭᱟᱹ ᱠᱚ᱾ ᱥᱟᱶᱛᱮ ᱟᱨ ᱫᱮᱠᱳ ᱪᱷᱟᱛᱤᱠ ᱞᱮᱠᱟ ᱨᱚᱝ ᱠᱚ ᱚᱡᱚᱜ ᱜᱮᱭᱟ ᱟᱨᱠᱤ᱾
ᱦᱳᱭ ᱟᱞᱮ ᱥᱮᱫ ᱫᱚ ᱦᱳᱭᱳᱜ ᱠᱟᱱᱟ᱾ ᱫᱟᱜ ᱠᱚᱜᱮᱞᱮ ᱫᱩᱞᱟ ᱟᱨ ᱱᱚᱛᱮ ᱯᱩᱠᱷᱨᱤ ᱠᱚᱨᱮᱱᱟᱜ ᱫᱟᱜ ᱛᱟᱨᱯᱚᱨᱮ ᱞᱚᱥᱚᱫ ᱦᱳᱭᱳᱜ ᱜᱮᱭᱟ ᱱᱚᱛᱮ᱾ ᱟᱨ ᱞᱚᱥᱚᱫ ᱠᱚᱜᱮ ᱠᱷᱮᱞ ᱵᱟᱲᱟᱭ ᱜᱮᱭᱟᱞᱮ᱾ ᱟᱱᱟ ᱨᱚᱝ ᱠᱚᱫᱚ ᱵᱟᱞᱮ ᱠᱷᱮᱞ ᱜᱮᱭᱟ ᱱᱚᱛᱮ ᱫᱚ ᱵᱟᱧᱪᱟᱜ ᱜᱮᱛᱟᱞᱮᱭᱟ ᱟᱨᱠᱤ ᱟᱞᱮᱭᱟᱜ᱾
ᱦᱟ ᱟᱪᱪᱷᱟ ᱟᱪᱪᱷᱟ ᱦᱮᱸ ᱦᱩ ᱱᱮᱛᱟᱨ ᱫᱚ ᱧᱮᱞᱚᱜ ᱠᱟᱱ ᱜᱮᱭᱟ᱾ ᱟᱵᱚ ᱠᱟᱹᱴᱤᱡ ᱵᱚᱱ ᱥᱚᱪᱮᱛᱚᱱ ᱟᱠᱟᱱᱟ ᱟᱨᱠᱤ ᱵᱟᱠᱷᱟᱱ ᱞᱟᱦᱟ ᱛᱮᱫᱚ ᱚᱱᱠᱟ ᱫᱚᱢᱟ᱾ ᱦᱟ ᱦᱳᱭᱳᱜ ᱠᱟᱱ ᱜᱮᱭᱟ ᱟᱨᱠᱤ ᱠᱩᱭᱟᱹ ᱠᱚ ᱡᱚᱫ ᱵᱟᱲᱟ ᱦᱩᱭᱩᱜ ᱠᱟᱱ ᱛᱟᱦᱮᱱᱟ, ᱨᱚᱝ ᱨᱚᱝ ᱠᱚᱦᱚᱸ ᱚᱡᱚᱜ ᱵᱟᱲᱟ ᱦᱩᱭᱩᱜ ᱠᱟᱱ ᱛᱟᱦᱮᱱᱟ, ᱟᱫᱚ ᱦᱳᱭ ᱦᱚᱲ ᱧᱮᱧᱮᱞ ᱛᱮ ᱥᱮ ᱢᱤᱫᱴᱟᱝ ᱥᱳᱥᱟᱞ ᱢᱤᱰᱤᱭᱟ ᱨᱮᱦᱚᱸ ᱱᱚᱝ ᱱᱚᱣᱟ ᱤᱫᱤ ᱠᱟᱛᱮᱜ ᱟᱭᱢᱟ ᱞᱮᱠᱟᱱ ᱠᱚᱱᱴᱨᱵᱷᱟᱨᱥᱤ ᱠᱚ ᱦᱩᱭ ᱠᱟᱱᱟ ᱡᱮ᱾ ᱟᱨ ᱨᱚᱝ ᱫᱚ ᱟᱵᱚᱣᱟᱜ ᱵᱟᱝ ᱪᱟᱞᱟᱜ-ᱟ᱾ ᱥᱟᱱᱛᱟᱲ ᱠᱚᱣᱟᱜ ᱫᱚ ᱨᱚᱝ ᱫᱚ ᱵᱟᱝ ᱪᱟᱞᱟᱜ-ᱟ, ᱨᱚᱝ ᱨᱮᱱᱟᱜ ᱢᱤᱫᱴᱟᱝ
ᱛᱚ ᱦᱳᱭ ᱦᱳᱭ᱾ ᱦᱳᱭ ᱴᱷᱤᱠ ᱜᱮᱵᱤᱱ ᱞᱟᱹᱭ ᱟᱠᱟᱜ, ᱟᱞᱮ ᱥᱮᱫ ᱦᱚᱸ ᱱᱚᱛ ᱨᱚᱝ ᱠᱚᱫᱚ ᱵᱟᱝ ᱪᱟᱜ ᱜᱮᱭᱟ ᱛᱚ ᱚᱱᱟ ᱠᱷᱟᱹᱛᱤᱨ ᱞᱚᱥᱚᱫ ᱫᱟᱜ ᱛᱟᱨᱯᱚᱨᱮ ᱮᱢᱱᱤ ᱮᱡᱳ ᱫᱟᱜ ᱠᱚ ᱫᱩᱞᱟ ᱠᱚᱣᱟ ᱠᱚ᱾ ᱫᱟᱜ ᱫᱩᱞ ᱟᱛᱮᱜᱮ ᱵᱟᱥᱠᱮ ᱦᱤᱞᱳᱜ ᱫᱚᱞᱮ ᱮᱱᱟ ᱟᱡᱚ ᱵᱚᱸᱜᱟ ᱫᱚ ᱞᱮ ᱢᱩᱪᱟᱹᱫᱟ ᱟᱨ
ᱟᱪᱪᱷᱟ ᱦᱚᱜ-ᱚᱭ ᱛᱟᱯᱚᱨ ᱦᱮᱸ ᱵᱟᱹᱥ ᱵᱟᱥᱠᱮ ᱦᱤᱞᱳᱜ ᱡᱟᱦᱟᱸ ᱵᱚ ᱨᱟᱹᱥᱠᱟᱹᱭᱟᱜ ᱠᱟᱱᱟ ᱪᱮᱫᱞᱮᱠᱟ ᱥᱟᱶᱛᱟ ᱨᱮᱱᱟᱜ ᱮᱱᱮᱡ ᱥᱮᱨᱮᱧ ᱛᱟᱞᱟᱛᱮᱯᱮ ᱨᱟᱹᱥᱠᱟᱹᱭᱟ ᱡᱮᱢᱚᱱ ᱟᱨ ᱴᱟᱢᱟᱠ ᱛᱩᱢᱫᱟᱜ ᱟᱛᱮ᱾ ᱮ ᱦᱮᱸ᱾
ᱛᱮᱜᱮ ᱱᱚᱛᱮ ᱫᱚ ᱦᱩᱭᱩᱜ ᱜᱮᱭᱟ, ᱛᱩᱢᱫᱟᱜ ᱴᱟᱢᱟᱠ ᱮᱱᱮᱡ ᱠᱟᱛᱮ ᱜᱮ᱾ ᱡᱚᱛᱚ ᱦᱚᱲ ᱢᱤᱫ ᱥᱟᱶᱛᱮ ᱟᱛᱳ ᱨᱮᱱ ᱢᱤᱫ ᱥᱟᱶᱛᱮ ᱮᱱᱮᱡ ᱮ ᱮᱱᱮᱡ ᱥᱮᱨᱮᱧ ᱦᱩᱭᱩᱜ-ᱟ, ᱢᱚᱪᱟ ᱛᱮᱜᱮ ᱦᱮᱸᱥᱮ ᱢᱚᱪᱟ ᱛᱮᱜᱮ ᱥᱮᱨᱮᱧ᱾ ᱥᱮᱨᱮᱧ ᱵᱟᱲᱟ ᱠᱟᱛᱮᱜ ᱛᱩᱢᱫᱟᱜ ᱴᱟᱢᱟᱠ ᱮᱱᱮᱡ ᱠᱟᱛᱮᱫ ᱫᱟᱜ ᱫᱩᱞ ᱠᱚ ᱦᱩᱭᱩᱜ-ᱟ, ᱟᱨ ᱚᱱᱟ ᱛᱟᱞᱟ ᱛᱮᱜᱮ ᱨᱟᱹᱥᱠᱟᱹ ᱦᱩᱭᱩᱜᱼᱟ᱾
ᱦᱮᱸ ᱵᱟᱠᱷᱟᱱ ᱱᱚᱝᱠᱟ ᱟᱭᱢᱟ ᱡᱟᱭᱜᱟ ᱜᱮ ᱧᱮᱞ ᱠᱟᱱᱟ ᱱᱮᱛᱟᱨ ᱫᱚ ᱟᱨ ᱴᱟᱢᱟᱠ ᱛᱩᱢᱫᱟᱜ ᱜᱚᱜ ᱵᱟᱝ ᱥᱟᱱᱟᱭᱮᱫ ᱠᱚᱣᱟ ᱚᱱᱟ ᱡᱟᱦᱟᱸ ᱢᱟᱭᱤᱠ ᱵᱚᱠᱥᱟ ᱛᱮᱜᱮ ᱜᱮ ᱥᱚᱦᱚᱨᱟᱭ ᱫᱚ ᱠᱚ ᱥᱚᱦᱚᱨᱟᱭ ᱫᱚ ᱵᱟᱝ ᱵᱟᱥᱠᱤ ᱫᱚᱠᱚ ᱢᱟᱱᱟᱭᱮᱫᱟ ᱟᱨᱠᱤ᱾
ᱦᱚ ᱵᱟᱦᱟ ᱵᱚᱸᱜᱟ ᱠᱚ ᱠᱤᱪᱷᱩ ᱢᱟᱱᱟᱣ ᱮᱟᱠᱚ ᱵᱟᱥᱠᱤ ᱵᱟᱝ ᱠᱤᱱᱛᱩ ᱱᱚᱛᱮ ᱫᱚ ᱚᱠᱟ ᱠᱚ ᱵᱟᱧ ᱛᱟᱦᱮᱸ ᱠᱟᱱᱟ ᱛᱚ ᱟᱞᱮ ᱥᱮᱫ ᱢᱟ ᱢᱟᱹᱭ ᱴᱷᱤᱠ ᱟᱫᱚ ᱚᱱᱟ ᱠᱚᱫᱚ ᱟᱵᱚᱣᱟᱜ ᱥᱟᱱᱛᱟᱲ ᱥᱚᱢᱟᱡᱽ ᱠᱷᱚᱱᱟᱜ ᱠᱤᱪᱷᱩ ᱜᱤ ᱢᱟᱱᱟ ᱜᱮᱭᱟ᱾ ᱚᱱᱟ ᱠᱷᱟᱹᱛᱤᱨ ᱜᱮ ᱟᱨ ᱛᱩᱢᱫᱟᱜ ᱴᱟᱢᱟᱠ ᱠᱚᱛᱮᱜᱮ, ᱠᱚᱨᱟᱣ ᱦᱩᱭᱩᱜ ᱜᱮᱭᱟ᱾
ᱟᱪᱪᱷᱟ ᱟᱪᱪᱷᱟ, ᱟᱨ ᱱᱚᱜ-ᱚᱭ ᱡᱟᱦᱟᱸ ᱢᱟᱜ ᱢᱚᱬᱮ ᱠᱚ ᱦᱩᱭᱩᱜᱼᱟ ᱚᱱᱟ ᱫᱚ ᱪᱮᱫ ᱞᱮᱠᱟ ᱵᱷᱟᱵᱛᱮ ᱦᱩᱭᱩᱜᱼᱟ ᱟᱯᱮ ᱥᱮᱫ ᱫᱚ ᱠᱷᱟᱱ? ᱡᱮᱢᱚᱱ ᱡᱚᱫᱤ ᱟᱭᱢᱟ ᱥᱟᱱᱛᱟᱲ ᱟᱛᱳ ᱛᱷᱟᱱ ᱢᱟ ᱡᱮᱢᱚᱱ ᱢᱤᱫ ᱥᱮᱨᱢᱟ ᱯᱨᱚᱛᱮᱠ ᱥᱮᱨᱢᱟ ᱜᱮ ᱵᱟᱦᱟ ᱢᱟᱜ ᱢᱚᱬᱮ ᱠᱚᱫᱚ ᱧᱟᱢᱚᱜ ᱜᱮᱭᱟ ᱱᱤᱭᱟᱹ ᱫᱷᱟᱣ ᱱᱚ ᱠᱩ ᱣᱟᱜ ᱦᱩᱭᱱᱟ ᱯᱚᱨᱮ ᱫᱷᱟᱣ ᱦᱟᱹᱝᱠᱩᱣᱟᱜ ᱦᱩᱭᱩᱜᱼᱟ᱾ ᱛᱟᱯᱚᱨᱮ ᱫᱚ ᱷᱟᱜ ᱦᱟᱹᱝᱠᱩᱣᱟᱜ ᱦᱩᱭᱩᱜᱼᱟ ᱟᱨ ᱚᱠᱟ ᱚᱠᱛᱚ ᱵᱟᱝ ᱦᱚᱸ ᱦᱩᱭᱩᱜ ᱜᱮᱭᱟ᱾ ᱟᱪᱪᱷᱟ ᱟᱯᱮ ᱚᱱᱟ ᱥᱩᱨ ᱥᱩᱯᱩᱨ ᱪᱮᱫ ᱞᱮᱠᱟ ᱥᱟᱱᱛᱟᱲ ᱟᱹᱛᱩ ᱠᱚ ᱢᱮᱱᱟᱜᱼᱟ?
ᱦᱳᱭ ᱟᱞᱮ ᱱᱚᱛᱮ ᱦᱚᱸ ᱢᱮᱱᱟᱜ ᱜᱮᱭᱟ ᱥᱩᱨ ᱥᱩᱯᱩᱨ ᱜᱮ ᱢᱮᱱᱟᱜᱼᱟ ᱥᱟᱱᱛᱟᱲ ᱟᱛᱳ ᱫᱚ᱾ ᱚᱱᱠᱟ ᱥᱟᱺᱜᱤᱧ ᱠᱚᱨᱮ ᱦᱚᱸ ᱢᱮᱱᱟᱜ ᱠᱚᱣᱟ ᱠᱤᱪᱷᱩ ᱫᱚ, ᱥᱩᱨ ᱠᱚᱨᱮ ᱥᱩᱨ ᱠᱚᱨᱮ ᱜᱮ ᱢᱮᱱᱟᱜ ᱠᱚᱣᱟ ᱟᱹᱰᱤ ᱟᱹᱰᱤ ᱟᱭᱢᱟ ᱜᱮ ᱢᱮᱱᱟᱜ ᱠᱚᱣᱟ ᱢᱟᱱᱮ ᱥᱟᱺᱜᱮ ᱜᱤᱭᱟᱠᱚ ᱟᱨᱠᱤ᱾ ᱛᱟᱨᱯᱚᱨᱮ ᱟᱞᱮ ᱟᱛᱳ ᱢᱤᱫᱴᱟᱝ ᱢᱮᱱᱟᱜᱼᱟ ᱟᱨᱚ ᱯᱟᱥᱮᱨᱮ ᱟᱛᱳ ᱦᱚᱸ ᱢᱮᱱᱟᱜᱼᱟ᱾ ᱯᱟᱥᱟᱯᱟᱥᱤ ᱟᱛᱳ ᱠᱚᱦᱚᱸ ᱢᱮᱱᱟᱜ ᱜᱮᱭᱟ ᱛᱚ ᱟᱫᱚ ᱵᱷᱟᱜ ᱜᱮᱭᱟᱞᱮ᱾ ᱦᱮᱸᱥᱮ ᱟᱞᱮ ᱟᱛᱳ ᱨᱮ ᱡᱚᱠᱷᱚᱱ ᱦᱩᱭᱩᱜᱼᱟ ᱟᱠᱚ ᱠᱚᱦᱚᱸ ᱠᱚ ᱦᱤᱡᱩᱜᱼᱟ ᱡᱷᱚᱛᱚ ᱮᱱᱮᱡ ᱥᱮᱨᱮᱧ ᱞᱟᱹᱜᱤᱫ᱾
ᱦᱮᱸ ᱦᱮᱸ
ᱛᱟᱨᱯᱚᱨᱮ ᱚᱱᱠᱟ ᱯᱩᱭᱞᱩ ᱫᱤᱱ ᱫᱚ ᱥᱟᱱᱟᱢ ᱱᱮᱣᱛᱟ ᱠᱚᱣᱟᱞᱮ ᱥᱟᱱᱟᱢ ᱯᱮᱲᱟ ᱠᱚᱜᱮ᱾ ᱛᱟᱨᱯᱚᱨᱮ ᱛᱟᱨᱯᱚᱨ ᱡᱮᱫᱤᱱ ᱥᱟᱹᱨᱫᱤ ᱦᱩᱭᱩᱜ ᱠᱟᱱᱟ ᱥᱮ ᱵᱟᱦᱟ ᱵᱚᱸᱜᱟ, ᱢᱟᱜᱢᱚᱬᱮ ᱠᱚ᱾ ᱤᱱᱟᱹ ᱦᱤᱞᱳᱜ ᱫᱚ ᱱᱟᱭᱠᱮ ᱡᱟᱦᱮᱨ ᱛᱷᱟᱱ ᱛᱮ ᱤᱫᱤ ᱦᱩᱭᱩᱜᱼᱟ᱾ ᱡᱟᱦᱮᱨ ᱛᱷᱟᱱ ᱛᱮ ᱤᱫᱤ ᱠᱟᱛᱮᱜ, ᱵᱚᱸᱜᱟ ᱵᱩᱨᱩ ᱦᱩᱭᱩᱜᱼᱟ᱾
ᱦᱮᱸ
ᱛᱟᱨᱯᱚᱨᱮ ᱵᱚᱸᱜᱟ ᱵᱩᱨᱩ ᱯᱩᱨᱟᱹᱣ ᱠᱟᱛᱮᱫ ᱟᱨᱚ ᱱᱟᱭᱠᱮ ᱚᱲᱟᱜ ᱛᱮᱜᱮ ᱫᱟᱨᱟᱢ ᱤᱫᱤ ᱟᱨᱠᱤ᱾
ᱟᱪᱪᱷᱟ ᱟᱪᱪᱷᱟ ᱟᱨ ᱱᱚᱜ-ᱚᱭ ᱡᱮᱢᱚᱱ ᱯᱮᱲᱟ ᱯᱟᱹᱲᱦᱟᱹ ᱠᱚᱠᱚ ᱦᱤᱡᱩᱜ ᱜᱮᱭᱟ᱾ ᱟᱹᱰᱤ ᱡᱟᱹᱟᱥᱛᱤ ᱜᱮᱠᱚ ᱦᱤᱡᱩᱜᱼᱟ ᱟᱨ ᱩᱱᱠᱩᱣᱟᱜ ᱡᱚᱠᱷᱚᱱ ᱦᱳᱭᱳᱜᱼᱟ ᱩᱱᱠᱩ ᱠᱚ ᱱᱮᱣ ᱛᱟᱱᱤᱡ ᱜᱮᱭᱟ ᱟᱨ ᱱᱚᱣᱟ ᱵᱟᱫ ᱠᱟᱛᱮᱜ ᱦᱚᱸ ᱟᱨᱦᱚ ᱡᱮᱢᱚᱱ ᱤᱥᱠᱩᱞ ᱠᱚᱨᱮᱱ ᱜᱟᱛᱮ ᱠᱚ ᱥᱮ ᱠᱚᱞᱮᱡ ᱠᱟᱨᱮᱱ ᱜᱟᱛᱮ ᱠᱚ ᱦᱤᱡᱩᱜ ᱜᱮᱭᱟ ᱠᱚ, ᱪᱮᱫ ᱞᱮᱠᱟ?
ᱚ ᱚᱱᱠᱟᱱ ᱠᱚᱦᱚᱸ ᱦᱤᱡᱩᱜ ᱜᱮᱭᱟ ᱠᱚ ᱩᱱᱠᱩ ᱠᱚᱦᱚᱸ ᱡᱷᱚᱛᱚ ᱜᱮ ᱦᱤᱡᱩᱜ ᱜᱮᱭᱟ ᱠᱚ᱾ ᱠᱚ ᱢᱟᱱᱮ ᱚᱱᱠᱟ ᱡᱮ ᱡᱟᱦᱟᱭ ᱚᱞᱚᱜ ᱯᱟᱲᱦᱟᱜ ᱠᱟᱱᱟᱭ ᱡᱟᱦᱟᱸᱭ ᱜᱤᱫᱽᱟᱹ ᱩᱱᱤ ᱨᱮᱱ ᱡᱩᱫᱤ ᱜᱟᱛ -ᱛᱮ ᱢᱮᱱᱟᱭ ᱛᱟᱭᱟ ᱩᱱᱤ ᱜᱟᱛᱮ ᱦᱚᱸ ᱟᱡ ᱮ ᱵᱚᱸᱜᱟ ᱵᱩᱨᱩ ᱥᱚᱢᱚᱭᱮ ᱦᱚᱦᱚᱣᱟ ᱫᱮᱭᱟᱭ ᱡᱮ ᱱᱚᱰᱮ ᱵᱚᱸᱜᱟ ᱵᱩᱨᱩᱳ ᱦᱩᱭᱩᱜ ᱠᱟᱱᱟ ᱢᱤᱫᱴᱟᱝ ᱦᱚᱦᱚ ᱟᱫᱤᱭᱮ ᱜᱟᱛᱮ ᱦᱤᱥᱟᱹᱵ ᱛᱮ᱾ ᱟᱫᱚ ᱩᱱᱤ ᱦᱚᱸ ᱚᱱᱠᱟᱜᱮ ᱡᱟᱥᱴ ᱦᱟᱱᱛᱮ ᱪᱟᱜᱼᱟᱭ ᱛᱷᱩᱛᱤ ᱵᱟᱲᱟ ᱠᱟᱛᱮ᱾
ᱟᱪᱪᱷᱟ ᱟᱪᱪᱷᱟ ᱦᱮᱸ ᱦᱮᱸ᱾ ᱟᱪᱪᱷᱟ ᱟᱪᱪᱷᱟ ᱢᱮᱨᱚᱢ ᱢᱟᱜ ᱠᱚ ᱧᱮᱞ ᱠᱚᱼᱼ ᱪᱮᱫ ᱞᱮᱠᱟ ᱠᱚ ᱦᱤᱡᱩᱜ-ᱟ ᱟᱨᱠᱤ ᱡᱮᱢᱚᱱ ᱴᱚᱞᱟ ᱯᱟᱨᱟ ᱦᱮᱼᱼ
ᱢᱮᱨᱚᱢ ᱢᱟᱜ ᱫᱚ ᱥᱟᱱᱟᱢ ᱠᱚᱜᱮ ᱠᱚ ᱦᱤᱡᱩᱜᱼᱟ᱾ ᱠᱤᱱᱛᱩ ᱚᱱᱟ ᱡᱟᱦᱮᱨ ᱛᱷᱟᱱ ᱨᱮᱫᱚ ᱡᱷᱚᱛᱚ ᱦᱚᱲ ᱫᱚ ᱵᱟᱠᱚ ᱥᱮᱱ ᱫᱟᱲᱮᱭᱟᱜᱼᱟ ᱢᱟᱱᱮ ᱮᱴᱟᱜ ᱡᱟᱹᱛ ᱠᱚᱨᱮᱱ ᱫᱚ ᱾ ᱟᱵᱚ ᱥᱟᱱᱛᱟᱲ ᱡᱟᱹᱛ ᱚᱱᱟ ᱡᱟᱦᱮᱨ ᱛᱷᱟᱸᱱ ᱥᱩᱨ ᱠᱚᱨᱮ ᱫᱚ ᱥᱮ ᱥᱮ ᱢᱟᱱᱮ ᱥᱮᱴᱮᱨᱚᱜ ᱟᱠᱚ ᱟᱨᱠᱤ᱾ ᱢᱚᱱᱮ ᱠᱟᱜ ᱢᱮ ᱚᱸᱰᱮ ᱡᱩᱫᱤ ᱮᱴᱟᱜ ᱡᱟᱹᱛ ᱨᱮ ᱪᱟᱞᱟᱣ ᱟᱠᱟᱱᱟᱭ ᱢᱤᱫᱴᱟᱝ ᱫᱤᱠᱩ ᱥᱮ ᱛᱩᱲᱩᱠ᱾ ᱢᱩᱥᱞᱤᱢ ᱩᱱᱤ ᱫᱚ ᱚᱱᱟ ᱡᱟᱦᱮᱨ ᱛᱷᱟᱸᱱ ᱠᱚᱣᱟᱜ ᱫᱚ ᱵᱟᱠᱚ ᱵᱟᱞᱮ ᱥᱮᱱ ᱦᱚᱪᱚ ᱟᱭᱟ ᱟᱨᱠᱤ ᱚᱸᱰᱮ ᱫᱚ᱾ ᱚᱱᱟ ᱫᱚ ᱥᱩᱫᱷᱩ ᱥᱟᱱᱛᱟᱲ ᱥᱩᱫᱩ ᱥᱟᱱᱛᱟᱲ ᱦᱚᱲᱟᱜ ᱜᱮ ᱚᱸᱰᱮ ᱫᱚ ᱫᱟᱣ ᱫᱚ ᱢᱮᱱᱟᱜ-ᱟ᱾
ᱦᱮᱸ ᱦᱮᱸ ᱟᱨ ᱡᱚᱠᱷᱚᱱ ᱢᱟᱜ ᱢᱚᱲᱮ ᱫᱚᱱ ᱦᱩᱭᱩᱜᱼᱟ ᱟᱨ ᱵᱚᱸᱜᱟ ᱠᱚᱼᱼ ᱠᱚᱦᱚᱸ ᱠᱚ ᱨᱩᱢᱩᱜ ᱜᱮᱭᱟ ᱟᱫᱚ ᱪᱮᱫ ᱞᱮᱠᱟ ᱡᱚᱫᱤ ᱯᱟᱲᱟ ᱯᱩᱲᱥᱤ ᱨᱮᱱ ᱦᱚᱲ ᱠᱚ ᱦᱤᱡᱩᱜᱼᱟ᱾ ᱮᱱᱮᱡᱽ ᱠᱚ ᱦᱮᱡᱽ ᱟᱠᱟᱱᱟ ᱫᱚᱱ ᱠᱚ ᱦᱮᱡᱽ ᱟᱠᱟᱱᱟ ᱩᱱᱠᱩ ᱡᱩᱫᱤ ᱠᱚ ᱨᱩᱢᱩᱜᱼᱟ ᱩᱱᱠᱩ ᱩᱱᱠᱩ ᱡᱟᱦᱮᱨ ᱨᱮᱯᱮ ᱵᱚᱞᱚ ᱦᱚᱪᱚ ᱟᱠᱚᱣᱟ ᱥᱮ ᱵᱟᱝ?
ᱚ ᱦᱳᱭ ᱚᱱᱟ ᱴᱷᱤᱠ ᱜᱮᱵᱮᱱ ᱞᱟᱹᱭ ᱫᱟ ᱢᱚᱱᱮ ᱠᱟᱜ ᱢᱮ ᱡᱟᱦᱟᱸᱭ ᱡᱩᱫᱤ ᱮᱴᱟᱜ ᱟᱛᱳ ᱠᱷᱚᱱᱟᱜ-ᱮ ᱦᱮᱡ ᱠᱟᱱᱟ᱾ ᱛᱚ ᱟᱨ ᱠᱤᱝᱵᱟ ᱡᱟᱦᱟᱸᱭ ᱜᱮ ᱧᱮᱞ ᱧᱮᱧᱮᱞ ᱦᱚᱲ ᱩᱱᱤ ᱡᱩᱫᱤ ᱡᱩᱫᱤ ᱮᱸᱱᱮᱡᱽ ᱠᱟᱱᱟᱭ ᱮᱸᱱᱮᱡᱽ ᱞᱟᱹᱜᱤᱫ ᱮ ᱦᱮᱡ ᱟᱠᱟᱱᱟ ᱴᱷᱤᱠ ᱜᱮᱭᱟ ᱩᱱᱤ ᱫᱚ ᱮᱸᱱᱮᱡᱽ ᱫᱚᱭ ᱮᱸᱱᱮᱡᱟᱭ᱾ ᱠᱤᱱᱛᱩ ᱨᱩᱢ ᱡᱩᱫᱤ ᱨᱩᱢ ᱵᱚᱸᱜᱟ ᱡᱩᱫᱤ ᱪᱟᱯᱟᱲᱟᱭᱟ ᱩᱱᱤ ᱫᱚ ᱚᱱᱟᱼᱼ ᱛᱷᱟᱱ ᱥᱮᱫ ᱫᱚ ᱵᱟᱠᱚ ᱪᱟᱞᱟᱣ ᱩᱱᱤ ᱫᱚ ᱵᱟᱭᱨᱮ ᱥᱮᱫ ᱨᱮᱠᱚᱼᱼ ᱚᱰᱚᱝ ᱠᱟᱭᱟ ᱟᱨᱠᱤ ᱢᱤᱫ ᱫᱷᱟᱨᱮ ᱠᱚ ᱚᱰᱚᱝ ᱚᱸᱰᱮ ᱫᱚ ᱟᱛᱩ ᱨᱮᱱ ᱨᱩᱢ ᱵᱚᱸᱜᱟ ᱜᱮ ᱚᱸᱰᱮ ᱫᱚ ᱥᱩᱫᱩᱼᱼ ᱛᱟᱸᱦᱮᱱᱟᱠᱚ ᱦᱮᱸᱥᱮ᱾ ᱮᱴᱟᱜ ᱟᱛᱳ ᱨᱮᱱ ᱨᱩᱢ ᱵᱚᱸᱜᱟ ᱠᱚᱫᱚ ᱚᱱᱟ ᱡᱟᱦᱮᱨ ᱛᱷᱟᱱ ᱥᱮᱫ ᱫᱚ ᱵᱟᱠᱚ ᱵᱟᱞᱮ ᱮᱞᱟᱣ ᱟᱠᱚᱣᱟ ᱟᱨᱠᱤ᱾ ᱦᱮᱸ ᱵᱟᱠᱚ ᱵᱟᱞᱮ ᱟ᱾
ᱦᱮᱸ ᱦᱮᱸ ᱱᱚᱜ-ᱚᱭ ᱢᱤᱫᱴᱮᱱ ᱟᱯᱮ ᱢᱤᱫᱴᱮᱱ ᱟᱛᱳ ᱠᱟᱱᱟ᱾ ᱟᱯᱮ ᱟᱹᱛᱩ ᱢᱟᱱᱮ ᱥᱩᱨ ᱥᱩᱯᱩᱨ ᱨᱮᱱ ᱟᱹᱛᱩ ᱨᱮᱱ ᱦᱚᱸ ᱵᱟᱠᱚ ᱵᱚᱞᱚ ᱫᱟᱲᱮᱭᱟᱜᱼᱟ ᱥᱮ? ᱡᱮᱢᱚᱱ ᱮᱠᱟᱞ ᱜᱮ ᱥᱟᱹᱜᱤᱧ ᱩᱛᱟᱹᱨ ᱨᱮᱱ ᱵᱟᱠᱚ ᱵᱚᱞᱚ ᱫᱟᱲᱮᱭᱟᱜᱼᱟ᱾ ᱪᱮᱫ ᱞᱮᱠᱟ?
ᱵᱟᱝᱟ ᱚᱸᱰᱮ ᱫᱚ ᱥᱩᱫᱩ ᱟᱛᱳ ᱨᱮᱱ ᱡᱟᱦᱟᱸᱭ ᱱᱟᱭᱠᱮ ᱵᱟᱵᱟᱼᱼ ᱡᱟᱦᱟᱸᱭ ᱵᱚᱸᱜᱟ ᱵᱩᱨᱩ ᱚᱰᱚᱝ ᱠᱟᱜ ᱠᱚᱣᱟᱭ ᱦᱮᱸ ᱥᱮ ᱩᱱᱠᱩ ᱜᱮᱠᱚ ᱴᱷᱟᱶ ᱠᱚ ᱧᱟᱢᱟ ᱮᱼᱼ ᱮᱴᱟᱜ ᱵᱟᱠᱷᱟᱱ ᱫᱚ ᱮᱴᱟᱜ ᱟᱛᱳ ᱠᱚᱨᱮᱱ ᱫᱚ ᱡᱟᱦᱟᱸᱭ ᱜᱮᱼᱼ ᱚᱸᱰᱮ ᱫᱚ ᱥᱛᱷᱟᱱ ᱨᱮᱫᱚ ᱤᱭᱟᱹ ᱵᱟᱭ ᱧᱟᱢᱟ ᱟᱨᱠᱤ ᱫᱟᱣ ᱫᱚ ᱵᱟᱭᱼᱼ ᱡᱟᱦᱮᱨ ᱛᱷᱟᱱ ᱡᱩᱫᱤ ᱵᱟᱠᱚ ᱤᱫᱤ ᱦᱚᱪᱚ ᱵᱟᱠᱚ ᱫᱚᱦᱚ ᱠᱚᱣᱟ᱾
ᱦᱩᱸ ᱦᱩᱸ ᱟᱪᱪᱷᱟ ᱟᱪᱪᱷᱟ᱾
ᱛᱟᱯᱚᱨᱮ ᱟᱫᱚ ᱵᱚᱸᱜᱟ ᱵᱩᱨᱩ ᱦᱩᱭᱩᱜᱼᱟ ᱮᱱᱮᱡ ᱟᱠᱚ ᱡᱷᱚᱛᱚ ᱜᱮ᱾ ᱦᱮᱸ ᱡᱟᱦᱮᱨ ᱛᱷᱟᱱ ᱥᱩᱨ ᱠᱚᱨᱮ ᱠᱩᱲᱤ ᱦᱚᱯᱚᱱ ᱠᱚᱲᱟ ᱦᱚᱯᱚᱱ᱾ ᱥᱟᱱᱟᱢ ᱠᱚᱜᱮ ᱠᱚ ᱮᱱᱮᱡᱼᱟ ᱢᱤᱫ ᱥᱟᱶᱛᱮ ᱫᱚᱢᱮᱞ ᱫᱚᱢᱮᱞ᱾
ᱟᱪᱪᱷᱟ ᱟᱪᱪᱷᱟ᱾ ᱱᱚᱜ-ᱚᱭ ᱵᱟᱦᱟ ᱢᱟᱜ ᱢᱚᱬᱮ ᱵᱟᱫ ᱠᱟᱛᱮᱫ ᱟᱨᱚ ᱪᱮᱫ ᱠᱚᱯᱮ ᱵᱚᱸᱜᱟ ᱵᱩᱨᱩᱜ ᱜᱮᱭᱟ?
ᱦᱳᱭ ᱚᱱᱮ ᱚ ᱵᱚᱸᱜᱟ ᱵᱟᱦᱟ ᱵᱚᱸᱜᱟ ᱵᱚᱞᱛᱮ ᱚᱱᱮ ᱟᱞᱮ ᱟᱛᱼᱼ ᱟᱹᱛᱩ ᱨᱮᱱᱟᱜ ᱫᱚ ᱛᱟᱸᱦᱮᱱ ᱜᱮᱭᱟ ᱚᱱᱟ ᱢᱟᱜᱽ ᱢᱟᱜᱽ ᱵᱚᱸᱜᱟ ᱢᱤᱫᱴᱟᱝ ᱦᱩᱭᱩᱜ ᱜᱮᱭᱟ ᱢᱟᱜᱽ᱾ ᱢᱟᱜᱽ ᱞᱮ ᱡᱚᱢ ᱜᱮᱭᱟ ᱦᱮᱸ ᱛᱟᱯᱚᱨᱮ ᱵᱟᱦᱟ ᱵᱚᱸᱜᱟ ᱦᱩᱭᱩᱜ ᱜᱮ ᱛᱟᱞᱮᱭᱟ᱾ ᱟᱨ ᱵᱟᱦᱟ ᱵᱚᱸᱜᱟ ᱡᱩᱫᱤ ᱵᱟᱝ ᱦᱩᱭ ᱞᱮᱱᱟ ᱦᱩᱭᱮᱱ ᱛᱟᱞᱮᱭᱟ ᱟᱞᱮᱭᱟᱜ ᱚᱱᱟ ᱢᱚᱱᱮ ᱠᱟᱜ ᱵᱤᱱ ᱟᱞᱮᱭᱟᱜ ᱡᱮ ᱟᱵᱚ ᱵᱪᱷᱚᱨ ᱨᱮ ᱢᱤᱫ ᱫᱷᱟᱣ ᱠᱟᱛᱮᱫ ᱢᱚᱬᱮ ᱥᱮᱨᱢᱟ ᱠᱟᱛᱮ ᱢᱤᱫ ᱫᱷᱟᱣ ᱨᱮ᱾ ᱡᱚᱠᱷᱚᱱ ᱵᱚ ᱠᱷᱚᱡᱚᱜ ᱠᱟᱱᱟ ᱥᱮᱼᱼ ᱵᱚᱸᱜᱟᱜ ᱠᱟᱱᱟ ᱵᱚ ᱦᱮᱸᱥᱮ ᱡᱟᱦᱮᱨ ᱛᱷᱟᱱ ᱛᱮ᱾ ᱛᱚᱠᱷᱚᱱ ᱫᱚ ᱾ ᱟᱫᱚ ᱚᱱᱟ ᱫᱚ ᱦᱳᱭᱳᱜ ᱠᱟᱱᱟ ᱰᱮᱞᱤ ᱫᱚ ᱵᱟᱭ ᱦᱳᱭᱳᱜᱼᱟ ᱵᱚᱸᱜᱟ ᱱᱟᱭᱠᱮ ᱵᱟᱵᱟ ᱡᱚᱠᱷᱚᱱᱮ ᱞᱮᱟᱭ ᱴᱷᱤᱠᱜᱤ ᱱᱤᱱᱟᱹᱜ ᱥᱮᱨᱢᱟ ᱯᱚᱨᱮ ᱦᱳᱭᱳᱜᱼᱟ᱾ ᱛᱚᱠᱷᱚᱱ ᱜᱮ ᱢᱟᱱᱮ ᱯᱚᱨᱛᱮᱠ ᱥᱮᱨᱢᱟ ᱫᱚ ᱵᱟᱝ ᱦᱩᱭᱩᱜ ᱠᱟᱱᱟ᱾ ᱚᱱᱟ ᱫᱚ ᱦᱩᱭᱩᱜ ᱠᱟᱱᱟ ᱵᱚᱸᱜᱟ ᱵᱩᱨᱩ ᱪᱮᱜ ᱞᱮᱠᱟ ᱱᱤᱭᱚᱢ ᱦᱳᱭᱳᱜᱼᱟ, ᱚᱱᱟ ᱟᱱᱥᱟᱨᱜᱮ ᱠᱚᱨᱟᱣ ᱦᱳᱭᱳᱜ᱾ ᱠᱤᱸᱱᱛᱩ ᱢᱟᱜᱽ ᱫᱚ ᱯᱚᱨᱛᱮᱠ ᱵᱚᱪᱷᱚᱨ ᱜᱮ ᱡᱚᱢ ᱦᱳᱭᱟ ᱯᱚᱨᱛᱮᱠ ᱥᱮᱨᱢᱟ ᱜᱮ᱾
ᱟ ᱟᱰ ᱡᱮᱢᱚᱱ ᱚᱜᱼᱚᱭ ᱟᱥᱟᱲᱤᱭᱟᱹ ᱠᱚ ᱮᱱ ᱛᱟᱯᱚᱨᱮ
ᱚᱱᱟ ᱚᱱᱟ ᱟᱥᱟᱲᱤᱭᱟᱹ ᱠᱚᱢᱟ ᱦᱳᱭᱳᱜ ᱜᱮᱭᱟ ᱾ ᱟᱫᱚ ᱱᱚᱛᱮ ᱫᱚ ᱱᱟᱦᱟᱸᱜ ᱟᱞᱮ ᱥᱮᱫ ᱫᱚ ᱥᱮᱨᱚᱠᱚᱢ ᱵᱟᱝ ᱚᱱᱟ ᱟᱡᱚᱜ ᱠᱚᱜᱮᱞᱮ ᱵᱮᱱᱟ ᱚᱠᱟ ᱠᱚᱹᱧ ᱞᱟᱹᱭᱟᱜ ᱢᱮᱭᱟ ᱟᱨᱠᱤ ᱾
ᱦᱩᱸ ᱦᱩᱸ
ᱵᱟᱦᱟ ᱵᱚᱸᱜᱟ ᱢᱟᱜᱽ ᱢᱟᱜᱽ ᱢᱟᱜᱽ ᱵᱚᱸᱜᱟ ᱾
ᱦᱩᱸ, ᱛᱟᱯᱚᱨᱮ ᱚᱱᱮ ᱢᱤᱫᱴᱮᱱ ᱥᱚᱦᱚᱨᱟᱭ ᱨᱮᱱᱟᱜ ᱢᱮᱱᱟᱜᱼᱟ ᱠᱷᱩᱱᱴᱟᱹᱣ ᱜᱚᱸᱰ ᱵᱚᱸᱜᱟ ᱾
ᱚ ᱥᱩ ᱥᱚᱦᱨᱟᱭ ᱨᱮᱫᱚ ᱚᱱᱟ ᱫᱚ ᱦᱳᱭᱳᱜ ᱜᱮᱭᱟ ᱚᱱᱟ ᱠᱷᱩᱱᱴᱟᱹᱣ ᱰᱟᱝᱨᱤ ᱠᱷᱩᱱᱴᱟᱹᱣ ᱦᱚᱭᱚᱜ ᱜᱮᱭᱟ ᱛᱚ ᱚᱱᱟ ᱯᱨᱚᱛᱮᱠ ᱵᱚᱪᱷᱚᱨ ᱜᱮ ᱾ ᱚᱱᱮ ᱯᱨᱚᱛᱮᱠ ᱥᱮᱨᱢᱟ‌ ᱜᱮ ᱱᱚᱛᱮ ᱫᱚ ᱾ ᱦᱩᱭᱩᱜ ᱜᱮᱭᱟ ᱥᱚᱦᱚᱨᱟᱭ ᱠᱷᱩᱱᱴᱟᱹᱣ ᱚᱱᱟ ᱠᱚᱫᱚ ᱦᱩᱭᱩᱜ ᱜᱮᱭᱟ ᱾ ᱛᱟᱯᱚᱨᱮ ᱟᱨ ᱢᱤᱫᱴᱟᱝ ᱦᱩᱭᱩᱜ ᱜᱮᱭᱟ ᱚᱱᱟ ᱥᱟᱠᱨᱟᱛ ᱥᱚᱢᱚᱭ ᱢᱤᱫᱴᱟᱝ ᱾ ᱢᱟᱱᱮ ᱚᱱᱟ ᱢᱤᱫᱴᱟᱱ ᱵᱷᱮᱡᱟ ᱛᱩᱧ ᱞᱮᱠᱟ ᱟᱨᱠᱤ ᱟᱛᱳ‌ ᱨᱮᱱᱟᱜ ᱢᱤᱫᱴᱟᱱ ᱛᱟᱦᱮᱱ ᱜᱮᱭᱟ ᱾
ᱦᱮᱸ ᱦᱮᱸ ᱦᱮᱸ ᱾
ᱥᱟᱠᱨᱟᱛ ᱥᱚᱢᱚᱭ ᱢᱤᱫᱴᱟᱝ ᱵᱚᱸᱜᱟᱭᱟᱠᱚ ᱛᱚ ᱚᱱᱟ ᱚᱲᱟᱜ ᱠᱚᱛᱮ ᱠᱚ ᱵᱚᱸᱜᱟ ᱵᱟᱲᱟᱭᱟ ᱾
ᱮᱸ ᱵᱚᱡᱷᱟ ᱛᱩᱧ ᱠᱚ ᱦᱩᱭᱩᱜ ᱜᱮᱭᱟ ᱾ ᱥᱟᱶᱛᱮ ᱥᱟᱠᱨᱟᱛ ᱫᱚ ᱦᱩᱭᱩᱜ ᱠᱟᱱᱟ ᱥᱟᱱᱛᱟᱲ ᱥᱟᱶᱛᱟ ᱨᱮᱱᱟᱜ ᱢᱩᱪᱟᱹᱫ ᱥᱮᱨᱢᱟ ᱛᱚ ᱾ ᱢᱟᱱᱮ ᱢᱩᱪᱟᱹᱫ ᱪᱟᱸᱫᱳ ᱛᱚ ᱟᱨᱠᱤ ᱾
ᱪᱟᱹᱜ ᱪᱟᱸᱫᱚ ᱠᱟᱛᱷᱟ ᱟᱫᱚ ᱱᱟᱱᱟ ᱦᱩᱱᱟᱹᱨ ᱠᱷᱮᱞ ᱠᱚ ᱦᱩᱭᱩᱜ ᱜᱮᱭᱟ ᱾
ᱛᱟᱯᱚᱨᱮ ᱚᱜᱼᱚᱭ ᱡᱮᱢᱚᱱ ᱥᱚᱦᱨᱟᱭ ᱨᱮ ᱥᱚᱦᱚᱨᱟᱭ ᱫᱚ ᱦᱩᱭᱩᱜ ᱠᱟᱱᱟ᱾ ᱦᱮᱸ ᱟᱪᱪᱷᱟ ᱰᱟᱹᱝᱨᱤ ᱠᱚ ᱞᱤᱭ ᱜᱮᱭᱟ ᱠᱚ ᱨᱩᱣᱟᱹᱜ ᱜᱮᱭᱟ ᱠᱚ ᱩᱱ ᱚᱠᱛᱚ ᱪᱮᱜ ᱞᱮᱠᱟ ᱥᱚᱨᱦᱟᱭ ᱫᱚᱯᱮ ᱢᱟᱱᱟᱣ ᱟᱥᱮ ᱵᱟᱝ?
ᱚ ᱦᱳᱭ ᱚᱱᱟ ᱚᱠᱛᱚ ᱫᱚ ᱦᱩᱭᱩᱜ ᱠᱟᱱᱟ ᱡᱚᱠᱷᱚᱱ ᱰᱟᱝᱨᱟ ᱠᱚᱠᱚ ᱨᱩᱣᱟᱹᱜ ᱠᱟᱱᱟ ᱵᱩᱡᱷᱟᱹ ᱠᱤᱜ ᱠᱚᱣᱟᱞᱮ ᱾